ᱦᱮ ᱜᱟᱝᱠᱮ, ᱡᱚᱸᱦᱟᱨ᱾
ᱦᱟᱸ ᱜᱚᱝᱠᱮ ᱡᱚᱸᱦᱟᱨ ᱜᱮ᱾
ᱦᱮᱸ ᱟᱪᱪᱷᱟ, ᱟ ᱛᱷᱩᱛᱤ ᱠᱟᱹᱴᱤᱡ ᱞᱟᱝ ᱛᱚ ᱵᱟᱝ ᱡᱮ ᱢᱤᱫᱴᱟᱝ ᱤᱭᱟᱹᱧ ᱩᱭᱦᱟᱹᱨ ᱟᱠᱟᱫᱟ ᱡᱮ, ᱟᱪᱪᱷᱟ ᱦᱮᱸ᱾ ᱦᱮᱸ ᱟᱪᱪᱷᱟ, ᱱᱚᱜᱼᱚᱭ ᱡᱮ ᱱᱚ ᱛᱮ ᱟᱞᱮ ᱱᱚᱛᱮ ᱱᱚᱣᱟ ᱫᱷᱟᱨᱮ, ᱚᱱᱮ ᱠᱤᱪᱷᱩ ᱚᱱᱮ ᱱᱤᱛᱚᱜ ᱟᱵᱚ ᱧᱮᱞᱚᱜ ᱠᱟᱱᱟ ᱱᱚᱣᱟ ᱤᱭᱟᱹ ᱨᱮ᱾ ᱫᱚᱢᱮ ᱜᱮ ᱱᱤᱛᱚᱜ ᱱᱩᱠᱩ ᱤᱭᱟᱹ ᱠᱚ ᱡᱟᱥᱛᱤ ᱟᱠᱟᱱ ᱛᱟᱵᱚᱱᱟ ᱤᱭᱚᱝ ᱠᱚᱲᱟ ᱠᱩᱲᱤ ᱠᱚ ᱾ ᱡᱮ ᱱᱚᱜ-ᱚᱭ ᱱᱚᱝᱠᱟ ᱞᱟᱯᱟ ᱞᱩᱰᱟᱹ ᱡᱚᱛᱚᱣᱟᱜ ᱟᱫᱚ ᱚᱱᱛᱮ ᱫᱚ ᱟᱯᱮ ᱫᱚ ᱚᱱᱛᱮ ᱚᱠᱟ ᱞᱮᱠᱟ ᱚᱱᱛᱮ ᱟᱯᱮᱥᱮᱫ ᱫᱚ? ᱚ ᱚ ᱯᱳᱜ ᱯᱳᱜᱨᱟᱢ ᱠᱚᱨᱮ ᱤᱭᱟᱹ ᱠᱚᱨᱮ ᱚᱨᱜᱮᱥᱴᱟᱨ ᱾ ᱠᱚᱨᱮ ᱦᱳᱭ, ᱦᱳᱭ ᱦᱳᱭ ᱦᱳᱭ ᱾
ᱪᱷᱟᱹᱯᱨᱤ ᱪᱷᱟᱯᱨᱟ ᱪᱮᱛᱟ ᱠᱚ ᱢᱮᱛᱟ ᱠᱩ ᱾
ᱦᱳᱭ ᱦᱳᱭ ᱦᱳᱭ, ᱚᱱ ᱟᱯᱮ ᱚᱱᱛᱮ ᱫᱚ ᱚᱠᱟ ᱞᱮᱠᱟ? ᱛᱟᱹᱣ ᱛᱤᱱᱟᱹᱜ ᱯᱚᱨᱤᱢᱟᱱ ᱛᱮ?
ᱪᱮᱜ ᱮᱢ ᱢᱮᱱᱟ ᱤᱧ ᱫᱩᱧ ᱜᱩᱱᱟᱹᱱᱚᱜ ᱠᱟᱱ ᱛᱟᱦᱮᱸᱱᱟ ᱯᱟᱥᱮᱜ ᱱᱤᱭᱟᱹ ᱠᱚᱫᱚ ᱟᱞᱮ ᱥᱮᱫ ᱜᱮ ᱢᱮᱱᱟᱜ ᱠᱚᱣᱟ ᱾
ᱵᱟᱝ ᱵᱟᱝ ᱚᱱᱟ ᱥᱩᱢᱩᱝ ᱨᱮᱫᱚ ᱵᱟᱝ ᱾
ᱠᱩ ᱫᱚ ᱮᱸ ᱚᱱᱮ ᱵᱟᱯᱞᱟ ᱚᱲᱟᱜ ᱠᱚ ᱟᱯᱮ ᱚᱱᱛᱮ ᱫᱚᱠᱚ ᱫᱟᱬᱟᱱᱟ ᱥᱮ ᱵᱟᱠᱩ ᱫᱟᱬᱟᱱᱟ ᱵᱟᱯᱞᱟ ᱚᱲᱟᱜ ᱠᱚᱨᱮ ᱟᱹᱰᱤ ᱠᱟᱡᱟᱠ ᱠᱚ ᱧᱮᱞᱚᱜ-ᱟ ᱾ ᱵᱟᱯᱞᱟ ᱚᱲᱟᱜ ᱠᱚᱨᱮ, ᱱᱩᱠᱩ ᱫᱚ ᱞᱟᱹᱭ ᱟᱨ ᱵᱟᱝ ᱞᱟᱹᱭ ᱚᱠᱟ ᱠᱷᱚᱡ ᱠᱚ ᱦᱟᱹᱡᱩᱜ-ᱟ ᱵᱟᱠ ᱠᱚ ᱦᱟᱹᱡᱩᱜ-ᱟ, ᱩᱸᱠᱩ ᱞᱟᱱᱴᱟ ᱥᱮᱛᱟ ᱵᱟᱹᱱᱩᱜ ᱠᱚᱣᱟ
ᱦᱚ ᱦᱚᱸ᱾
ᱞᱟᱱᱴᱟ ᱥᱮᱛᱟ ᱵᱟᱹᱠᱩ ᱛᱟᱦᱮᱸᱱᱟ, ᱩᱝᱠᱩ ᱫᱚ ᱞᱟᱹᱭ ᱟᱨ ᱵᱟᱝ ᱞᱟᱹᱭ ᱩᱝᱠᱩ ᱫᱚ ᱵᱟ ᱟᱞᱮ ᱚᱲᱟᱜ ᱨᱮᱫᱚᱭ ᱥᱮᱴᱮᱨᱚᱜ ᱜᱮᱭᱟ ᱯᱨᱳᱜᱮᱨᱟᱢ ᱴᱟᱺᱰᱤ ᱨᱮᱫᱚ ᱥᱮᱴᱮᱨᱚᱜ ᱜᱮᱭᱟ ᱠᱚ, ᱴᱷᱤᱠ ᱮᱠᱫᱚᱢ ᱠᱟ ᱜᱤ ᱢᱟᱱᱮ ᱠᱩᱲᱤ ᱫᱚ ᱵᱟᱝ ᱟᱨᱠᱤ ᱠᱚᱲᱟ ᱩᱝᱠᱩ ᱠᱚ ᱟᱞᱮ ᱱᱚᱛᱮ ᱫᱚ ᱯᱟᱸᱰᱟ ᱞᱮ ᱢᱮᱛᱟ ᱣᱟᱠᱚᱣᱟ ᱾
ᱟᱪᱪᱷᱟ ᱾
ᱯᱟᱸᱰᱟ ᱞᱮ ᱱᱤᱛᱩᱢ ᱠᱟᱜ ᱯᱟᱸᱰᱟ, ᱯᱟᱸᱰᱟ ᱠᱚᱲᱟ ᱾ ᱱᱩᱠᱩ ᱫᱚ ᱡᱟᱦᱟᱸ ᱵᱟᱯᱞᱟ ᱦᱩᱭᱮᱱ ᱱᱩᱠᱩ ᱫᱚᱠᱚ ᱥᱮᱴᱮᱨᱚᱜ ᱜᱮᱭᱟ ᱾ ᱚᱱᱟ ᱦᱚᱸ ᱫᱚᱥ ᱴᱤ, ᱵᱟᱨᱚ ᱴᱤ, ᱯᱚᱡᱽ, ᱫᱚᱥ ᱴᱤ ᱵᱟᱨᱚ ᱴᱤ ᱵᱤᱥ ᱴᱤ ᱯᱚᱸᱪᱤᱥ ᱴᱤ ᱛᱚ ᱵᱟᱝ
ᱦᱚᱸ ᱾
ᱛᱮ ᱞᱟᱹᱭ ᱢᱮ ᱦᱟᱱᱛᱮ ᱮᱠᱫᱚᱢ ᱟᱹᱥᱥᱤ, ᱱᱳᱵᱵᱳᱭ, ᱥᱚ ᱛᱮᱠᱚ ᱦᱟᱹᱡᱩᱜ-ᱟ, ᱚᱠᱟ ᱠᱚᱨᱮ ᱠᱷᱚᱡ ᱠᱚ ᱦᱟᱹᱡᱩᱜ-ᱟ ᱾ ᱟᱨ ᱵᱟᱯᱞᱟ ᱚᱲᱟᱜ ᱠᱚᱨᱮ ᱫᱟᱠᱟ ᱡᱚᱢ, ᱠᱩ ᱞᱟᱦᱟᱨᱮ ᱩᱝᱠᱩ ᱜᱮᱠᱚ ᱫᱩᱲᱩᱵ ᱠᱚᱣᱟ ᱾
ᱟᱪᱪᱷᱟ ᱾
ᱟᱫᱚ ᱡᱚᱢ ᱡᱚᱠᱷᱟᱡ ᱫᱚ ᱟᱛᱮ ᱢᱤᱫᱴᱮᱡ ᱵᱟᱯᱞᱟ ᱨᱮᱫᱚᱢ ᱞᱟᱜᱟ ᱫᱚᱢ ᱞᱟᱜᱟ ᱚᱪᱚ ᱜᱮᱭᱟ?
ᱚ ᱾
ᱢᱟᱱᱮ ᱩᱝᱠᱩ ᱞᱟᱹᱜᱤᱫ ᱛᱮ ᱢᱟᱱᱮ ᱪᱮᱜ ᱠᱚ ᱢᱮᱱᱟ ᱵᱤᱥ ᱯᱩᱪᱤᱥ ᱠᱤᱡᱤᱭᱮᱫ ᱡᱤᱞ ᱦᱟᱹᱠᱩᱭ ᱦᱩᱭᱩᱜ-ᱟ ᱾
ᱚ ᱵᱤᱱᱟᱹ ᱠᱟᱨᱛᱮ ᱩᱝᱠᱩ ᱟᱨᱚ ᱥᱮᱵᱟ ᱡᱚᱛᱚᱱ ᱾
ᱦᱮᱸ ᱥᱮᱣᱟ ᱡᱚᱛᱚᱱ ᱠᱚ ᱦᱩᱭᱩᱜ-ᱟ ᱾ ᱢᱤᱫᱴᱮᱡ ᱟᱛᱮᱫ ᱯᱨᱳᱜᱲᱟᱢ ᱚᱲᱟᱜ ᱠᱷᱚᱡ ᱫᱚᱢ ᱞᱟᱜᱟᱻᱣ ᱧᱤᱨᱮᱭᱟᱛᱮᱫ ᱞᱟᱜᱟ ᱯᱷᱟᱨᱟᱠ ᱠᱟᱭᱟ ᱾
ᱦᱮᱸ ᱚᱝᱠᱟ ᱫᱚ ᱦᱟᱸᱜ ᱟᱵᱚ ᱫᱚ ᱮᱢᱱᱤ ᱛᱮᱫᱚ ᱞᱟᱦᱟ ᱠᱷᱚᱡᱟᱜ ᱜᱮ ᱚᱝᱠᱟ ᱫᱚ ᱵᱟᱠᱚ ᱞᱟᱹᱭ ᱠᱟᱫ ᱛᱟᱵᱚᱱᱟ ᱢᱚᱴᱟ ᱢᱩ- ᱠᱤ ᱥᱩᱨ ᱥᱩᱯᱩᱨ ᱯᱟᱲᱟ ᱯᱩᱲᱥᱤ ᱦᱤᱥᱟᱹᱵᱽ ᱛᱮ ᱚᱝᱠᱟ ᱫᱚ ᱠᱟᱹᱡ ᱫᱚᱠᱚ ᱦᱤᱡᱩᱜ ᱜᱮᱭᱟ ᱚᱱᱟ ᱞᱟᱦᱟ ᱠᱷᱚᱡᱟᱜ᱾ ᱠᱚ ᱞᱟᱹᱭ ᱟᱠᱟᱫᱟ ᱟᱫᱚ ᱚᱱᱟ ᱦᱤᱥᱟᱹᱵ ᱛᱮ, ᱮᱢ ᱫᱚᱠᱚ ᱮᱢᱟ ᱠᱚᱜᱮᱭᱟ ᱟᱫᱚ, ᱦᱩᱸ᱾
ᱟᱫᱚ ᱟᱞᱮ ᱫᱚ ᱟᱞᱮ ᱦᱚᱸ ᱞᱟᱦᱟ ᱛᱮᱞᱮ ᱫᱟᱬᱟᱱ ᱠᱟᱱ ᱛᱟᱦᱮᱸᱱᱚᱜ ᱟᱞᱮ ᱫᱚ ᱪᱮᱫ ᱞᱮᱠᱟ ᱛᱟᱦᱮᱸ ᱠᱟᱱᱟ, ᱟᱯᱮᱥᱮᱫ ᱫᱚ ᱛᱟᱦᱮᱸ ᱠᱟᱱᱟ ᱥᱮ ᱪᱮ ᱵᱟᱝ ᱛᱟᱦᱮᱸ ᱠᱟᱱᱟ ᱥᱮ ᱢᱮᱱᱟᱜ ᱥᱮ ᱵᱟᱹᱱᱩᱜᱼᱟ, ᱵᱟᱹᱧ ᱞᱟᱹᱭ ᱫᱟᱲᱮᱭᱟᱜ ᱠᱟᱱᱟ, ᱚᱝ ᱵᱟᱯᱞᱟ ᱚᱲᱟᱜ ᱦᱩᱭ ᱞᱮᱱᱠᱷᱟᱱ ᱫᱚ ᱫᱚᱝ ᱥᱚᱜᱚᱭ, ᱫᱚᱝ ᱥᱚᱜᱚᱭ, ᱪᱮᱫ
ᱦᱮᱸ ᱫᱚᱝ ᱤᱭᱟᱹ ᱦᱮᱸ, ᱚᱱᱰᱮ ᱯᱟᱲᱟ ᱯᱩᱲᱥᱤ ᱦᱤᱥᱟᱹᱵ
ᱟᱞᱮ ᱫᱚ ᱚᱱᱮ ᱥᱚᱜᱚᱭ ᱞᱮ ᱪᱟᱞᱟᱜ-ᱟ, ᱢᱟᱱᱮ ᱟᱞᱮ ᱫᱚ ᱢᱚᱱᱮ ᱠᱟᱜ ᱵᱤᱱ ᱟᱞᱮ ᱟᱹᱛ ᱛᱩ ᱨᱮ ᱵᱟᱯᱞᱟ ᱫᱚ ᱵᱟᱹᱱᱩᱜ-ᱟ, ᱚᱱᱛᱮ ᱟᱸ ᱯᱟᱸᱪ ᱠᱤᱞᱳᱢᱤᱴᱟᱹᱨ ᱥᱟᱺᱜᱤᱧ ᱨᱮ ᱢᱤᱫᱴᱟᱹᱜ ᱟᱹᱛᱩ ᱢᱮᱱᱟᱜ-ᱟ, ᱥᱮ ᱛᱤᱱ ᱠᱤᱞᱳᱢᱤᱴᱟᱨ ᱥᱟᱺᱜᱤᱧ ᱨᱮ ᱴᱟᱹᱜ ᱟᱹᱛᱩ ᱢᱮᱱᱟᱜ-ᱟ, ᱚᱱᱛᱮ ᱨᱮᱠᱚ ᱵᱟᱯᱞᱟᱜ ᱠᱟᱱᱟ ᱠᱩᱲᱤ ᱥᱮᱵ ᱠᱚᱲᱟ, ᱵᱤᱥᱮᱥ ᱠᱟᱛᱮ ᱠᱚᱲᱟ ᱵᱟᱯᱞᱟ ᱨᱮ ᱵᱟᱯᱞᱟᱜ ᱠᱟᱱᱟ, ᱠᱚ, ᱟᱫᱚ ᱚᱱᱟ ᱵᱟᱯᱞᱟ ᱚᱲᱟᱜ ᱨᱮᱫᱚ ᱚᱠᱟ ᱦᱤᱞᱟᱹᱜ ᱵᱟᱹᱨᱤᱭᱟᱹᱛᱚᱜ ᱠᱚ ᱪᱟᱞᱟᱜᱼᱟ, ᱵᱟᱹᱨᱤᱭᱟᱹᱛᱚᱜ ᱦᱤᱞᱟᱹᱜ ᱫᱚ ᱚᱱᱟ ᱟᱛᱳ ᱠᱷᱚᱡ ᱢᱟ ᱠᱚᱲᱟ ᱠᱚᱢᱟ ᱡᱚᱛᱚ ᱵᱟᱹᱨᱤᱭᱟᱹᱛᱚᱜ ᱠᱚ ᱪᱟᱞᱟᱣ ᱪᱟᱵᱟᱜ,
ᱦᱮᱸ ᱪᱟᱵᱟᱣ ᱪᱟᱵᱟᱜ ᱜᱮᱭᱟ ᱠᱚ ᱾
ᱟᱫᱚ ᱚᱱᱟ ᱯᱟᱥᱮᱨ ᱟᱛᱳ ᱨᱮᱱ ᱠᱚᱲᱟ ᱠᱚᱫᱚ ᱟᱞᱮ ᱟᱛᱳ ᱫᱚ ᱵᱟᱝ-ᱟ, ᱟᱨ ᱥᱳᱨ ᱥᱩᱯᱩᱨ ᱡᱮᱜᱮ ᱞᱟᱹ ᱟᱛᱳ ᱢᱮᱱᱟᱜᱼᱟ, ᱟᱫᱚ ᱟᱞᱮ ᱫᱚ ᱚᱸᱰᱮ ᱫᱚ ᱫᱚᱝ ᱮᱱᱮᱡ ᱞᱮ ᱪᱟᱞᱟᱜᱼᱟ, ᱫᱚᱝ ᱥᱚᱜᱚᱭ ᱟᱨᱠᱤ᱾
ᱦᱚᱸ᱾
ᱟᱫᱚ ᱮᱱᱟ ᱟᱞᱮ ᱞᱮ ᱪᱟᱞᱟᱣ ᱞᱮᱱᱷᱟᱡ ᱵᱟᱨᱦᱮ ᱨᱮᱱ ᱠᱚᱲᱟ ᱠᱚᱠᱚ ᱪᱟᱞᱟᱣ ᱞᱮᱱᱠᱷᱟᱱ ᱟᱞᱮ ᱫᱚ ᱛᱩᱢᱫᱟᱜ ᱴᱟᱢᱟᱠ ᱠᱚ ᱡᱤᱢᱟᱹᱣ ᱞᱮᱭᱟ᱾
ᱦᱮᱸ ᱦᱮᱸ ᱴᱷᱤᱠ᱾
ᱟᱸ ᱢᱤᱫ ᱴᱩᱠᱩᱡ ᱦᱟᱺᱰᱤ᱾ ᱚᱱᱟ ᱫᱚ ᱟᱞᱮ ᱟᱛᱳ ᱨᱮᱱ ᱥᱩᱢᱩᱝ ᱫᱚ ᱵᱟᱝ᱾ ᱛᱤᱱᱟᱹᱜ ᱠᱚ ᱪᱟᱞᱟᱜ ᱫᱚᱝ ᱥᱚᱜᱚᱭ, ᱡᱟᱦᱟᱸ ᱟᱛᱳ ᱠᱷᱚᱱ ᱜᱮ ᱪᱟᱞᱟᱣ ᱠᱟᱱ ᱚᱱᱟ ᱫᱚ ᱩᱱ ᱠᱩ ᱫᱚ ᱫᱚᱝ ᱥᱚᱜᱚᱭ ᱦᱚᱲ ᱠᱚ ᱡᱩᱢᱟᱹᱣ ᱠᱚᱣᱟ ᱱᱚᱜᱼᱚᱭ ᱵᱟᱹᱵᱩ᱾
ᱦᱮᱸ ᱱᱚᱣᱟ ᱫᱚ ᱟᱯᱮᱭᱟᱜ᱾ ᱦᱮᱸ ᱮᱠᱫᱚᱢ ᱱᱚᱛᱮ ᱦᱚᱸ ᱚᱱᱠᱟ ᱜᱮ᱾
ᱴᱟ ᱧᱤᱫᱟᱹ ᱨᱮᱭᱟᱜᱟᱜ ᱵᱟᱥᱠᱮᱭᱟᱜ ᱡᱚᱢ ᱧᱩ᱾ ᱟᱫᱚ ᱚᱱᱮ ᱛᱩᱢᱫᱟᱜ ᱴᱟᱢᱟᱠ ᱠᱚ ᱩᱰᱩᱜᱟᱠᱚ ᱛᱩᱢᱫᱟᱜ ᱴᱟᱢᱟᱠ ᱩᱰᱩᱠ ᱠᱟᱛᱮᱜ ᱚᱱᱮ ᱠᱚᱲᱟ ᱠᱚᱫᱚ ᱨᱩᱭ ᱢᱮ᱾ ᱵᱟᱹᱭ ᱵᱟᱹᱭᱛᱮ ᱥᱮᱨᱮᱧᱮᱢ ᱵᱟᱲᱟᱭ ᱠᱷᱟᱡ ᱥᱮᱨᱮᱧ ᱦᱚᱸ ᱥᱮᱨᱮᱧ ᱢᱮ᱾ ᱟᱫ ᱦᱮᱸ ᱟᱫᱚ ᱚᱱᱮ ᱨᱩ ᱟᱸᱡᱚᱢ ᱛᱮ, ᱥᱮᱨᱮᱧ ᱟᱸᱡᱚᱢ ᱛᱮ ᱚᱱᱟ ᱟᱛᱳ ᱨᱮᱱ ᱡᱟᱦᱟᱸ ᱛᱤᱱᱟᱹᱜ ᱠᱩᱲᱤ ᱠᱚ ᱜᱚᱜᱚ ᱦᱚᱲ ᱠᱚ ᱵᱟᱹᱦᱩ ᱠᱩᱲᱤ ᱠᱚ ᱵᱩᱰᱷᱤ ᱠᱚ ᱡᱟᱦᱟᱸ ᱛᱤᱱᱟᱹᱜ ᱢᱮᱱᱟᱜ ᱠᱚ ᱥᱟᱨᱮᱡ ᱠᱚ ᱡᱟᱦᱟᱸ ᱵᱟᱹᱨᱤᱭᱟᱹᱛᱚᱜ ᱵᱟᱠᱚ ᱪᱟᱞᱟᱣ ᱠᱟᱱ᱾
ᱦᱚᱸ᱾
ᱩᱱᱠᱩ ᱫᱚ ᱚᱱᱮ ᱫᱚᱝ ᱮᱱᱮᱡ ᱠᱚ ᱦᱟᱹᱡᱩᱜᱼᱟ ᱢᱟᱰᱚᱣᱟ ᱞᱟᱛᱟᱨ ᱨᱮ, ᱚᱠᱟ ᱚᱲᱟᱜ ᱨᱮ ᱵᱟᱯᱞᱟᱜ ᱠᱟᱱ ᱚᱸᱰᱮ ᱾
ᱟᱫᱚ ᱩᱱ ᱦᱤᱞᱟᱹᱜ ᱫᱚ ᱜᱚᱴᱟ ᱧᱤᱫᱟᱹ ᱩᱱᱠᱩ ᱵᱟᱨᱦᱮ ᱠᱷᱟᱡ ᱠᱚ ᱪᱟᱞᱟᱣ ᱠᱟᱱ ᱠᱚᱲᱟ ᱠᱚ ᱠᱩᱲᱤ ᱠᱚ ᱦᱟᱲᱟᱢ ᱠᱚ ᱵᱩᱰᱷᱤ ᱠᱚ ᱚᱱᱟ ᱟᱛᱳ ᱨᱮᱱ ᱟᱨ ᱱᱩᱠᱩ ᱪᱟᱞᱟᱣ ᱫᱚᱝ ᱥᱚᱜᱚᱭ ᱦᱚᱲ ᱠᱚ ᱜᱚᱴᱟ ᱧᱤᱫᱟᱹ ᱨᱟᱹᱥᱠᱟᱹ ᱟᱸᱜᱟᱭ ᱦᱩᱭᱩᱜᱼᱟ ᱟᱨᱠᱤ᱾ ᱛᱤᱱ ᱜᱷᱟᱹᱲᱤᱡ ᱮᱢ ᱫᱟᱲᱮᱜ-ᱟ ᱟᱢ᱾
ᱦᱮᱸ᱾
ᱨᱟᱹᱥᱠᱟᱹ ᱡᱩᱫᱤ ᱡᱚᱢᱟᱣ ᱞᱮᱱᱠᱷᱟᱡ ᱫᱚ ᱥᱮᱛᱟᱜ ᱦᱚ ᱥᱮᱛᱟᱜ ᱦᱚᱞᱮ ᱥᱮᱛᱟᱜ ᱟᱠᱟᱫᱟᱞᱮ᱾ ᱜᱚᱴᱟ ᱧᱤᱫᱟᱹ ᱞᱮ ᱨᱟᱹᱥᱠᱟᱹᱣ ᱠᱟᱫᱟ ᱦᱮᱸ ᱡᱩᱫᱤ ᱡᱚᱢᱟᱣ ᱞᱮᱱ ᱠᱷᱟᱱᱡ ᱚᱸᱰᱮ ᱢᱟᱰᱚᱣᱟ ᱜᱚᱰᱟ᱾
ᱦᱮᱸ᱾ ᱟᱞᱮ ᱱᱚᱛᱮ ᱦᱚᱸ ᱚᱱᱠᱟ ᱜᱮ ᱢᱚᱴᱟ ᱢᱩᱴ ᱠᱤ ᱚᱱᱮ ᱪᱟᱞᱟᱜ ᱟᱠᱚ ᱟᱫᱚ ᱚᱸᱰᱮ ᱠᱚ ᱯᱟᱲᱟ ᱯᱩᱲᱥᱤ ᱞᱟᱹᱭ ᱠᱮᱫ ᱞᱮᱠᱟ ᱚᱱᱠᱟ ᱠᱚ ᱦᱤᱡᱩᱜ ᱟᱠᱚ ᱢᱚᱴ ᱢᱩᱴᱤ ᱠᱤ ᱡᱷᱚᱛᱚ ᱜᱮ ᱱᱟᱯᱟᱭ ᱛᱮᱜᱮ ᱚᱱᱛᱮ ᱴᱟᱢᱟᱠ ᱛᱩᱢᱫᱟᱜ ᱦᱚᱸᱠᱚ ᱮᱢᱚᱜ ᱟᱠᱚ ᱡᱤᱢᱵᱟᱹᱣ ᱛᱮ᱾ ᱱᱩᱠᱩ ᱱᱤᱛᱟᱹᱜ ᱫᱚ ᱯᱩᱲᱥᱤ ᱠᱚᱲᱟ ᱠᱚᱠᱚ ᱦᱮᱡ ᱠᱟᱱᱟ ᱱᱩᱠᱩ ᱠᱚ ᱱᱤᱛᱟᱹᱜ ᱫᱚ ᱠᱟᱹᱴᱤᱡ ᱫᱟᱣ ᱟᱲᱟᱜ ᱟᱠᱚ ᱦᱳᱭ ᱚᱱ ᱚᱱᱟ ᱦᱤᱥᱟᱹᱵ ᱛᱮ᱾ ᱟᱹᱰᱤ ᱟᱢᱫᱟᱜᱮ ᱚᱱᱠᱟ ᱠᱚ ᱧᱮᱞ ᱵᱟᱲᱟ ᱠᱟᱱᱟ ᱟᱫᱚ ᱱᱤᱛᱟᱹᱜ ᱫᱚ ᱱᱚᱣᱟ ᱱᱩᱠ ᱠᱚ ᱧᱮᱞᱚᱜ ᱠᱟᱱᱟ ᱡᱮ ᱱᱤᱛᱟᱹᱜ ᱫᱚ ᱰᱤᱡᱮ ᱵᱚᱠᱥ ᱠᱚ ᱪᱟᱹᱞᱩᱣ ᱠᱟᱫᱟ ᱟᱫᱚ ᱰᱤᱡᱮ ᱵᱚᱠᱥ ᱛᱮᱜᱮ ᱱᱤᱛᱟᱹᱜ ᱫᱚᱠᱚ ᱪᱟᱞᱟᱜ ᱠᱟᱱᱟ᱾ ᱢᱟᱱᱮ ᱚᱱᱮᱧ ᱞᱟᱹᱭᱮᱫ ᱫᱚ ᱴᱟᱢᱟᱠ ᱛᱩᱢᱫᱟᱜ ᱫᱚ ᱢᱤᱫ ᱫᱷᱟᱨᱮ ᱫᱚᱲᱚᱢ ᱜᱩᱰᱤ ᱢᱮᱱᱟᱜᱼᱟᱱ᱾ ᱱᱤᱛᱟᱹᱜ ᱫᱚ ᱟᱫᱚ ᱰᱤᱡᱮ ᱵᱚᱠᱥ ᱜᱮᱠᱚ ᱪᱟᱹᱞᱩ ᱠᱮᱫ ᱛᱮᱠᱚ ᱦᱤᱞᱟᱹᱣ ᱵᱟᱲᱟᱭᱱᱟᱭᱮᱱᱟ ᱚᱱᱟ ᱛᱮᱜᱮ ᱱᱤᱛᱟᱹᱜ ᱫᱚᱠᱚ ᱯᱟᱨᱚᱢ ᱫᱟ ᱡᱮ ᱢᱤᱫ ᱥᱳᱢᱚᱭ ᱨᱮ ᱠᱟᱹᱴᱤᱡ ᱦᱟᱞᱠᱟ ᱠᱚ ᱨᱩ ᱵᱟᱲᱟᱣᱟᱫᱟ ᱠᱟᱹᱢᱤ ᱠᱟᱹᱥᱱᱤ ᱨᱮ ᱚᱱᱟ ᱯᱟᱨᱚᱢᱮᱱ ᱠᱷᱟᱱ ᱫᱚ ᱟᱫᱚ ᱚᱱᱟ ᱜᱮᱠᱚ ᱞᱟᱜᱟ ᱠᱮᱫᱟ᱾ ᱟᱫᱚ ᱚᱱᱮ ᱡᱮᱠᱚ ᱞᱟᱜᱟ ᱠᱮᱫᱟ ᱟᱫᱚ ᱩᱱᱠᱩ ᱚᱱᱮ ᱚᱱᱮ ᱞᱟᱹᱭ ᱦᱩᱭᱮᱱ ᱫᱚ ᱪᱷᱟᱹᱯᱨᱤ ᱠᱚ ᱩᱰᱩᱜ ᱮᱱᱟ ᱟᱨ᱾ ᱱᱩᱠᱩ ᱫᱚ ᱵᱤᱥᱮᱥ ᱠᱟᱭᱛᱮᱫᱚ ᱟᱞᱮ ᱱᱚᱛᱮ ᱫᱚ ᱚᱠᱟᱨᱮᱠᱚ ᱧᱮᱧᱟᱢᱚᱜᱼᱟ ᱱᱟᱸᱦᱟᱜ᱾ ᱚᱱᱮ ᱤᱭᱟᱹᱨᱮ ᱯᱨᱳᱜᱨᱟᱢ ᱴᱟᱺᱰᱤ᱾ ᱯᱨᱳᱜᱨᱟᱢ ᱴᱟᱺᱰᱤ ᱚᱱᱮ ᱚᱨᱜᱮᱥᱴᱟᱨ ᱞᱟᱭᱤᱵᱷ ᱯᱟᱨᱯᱷᱚᱨᱢᱮᱱᱥ ᱡᱟᱦᱟᱸ ᱠᱚ ᱦᱩᱭᱩᱜᱼᱟ᱾ ᱚᱱᱮ ᱚᱱᱟ ᱠᱚᱨᱮ ᱡᱟᱹᱥᱛᱤ ᱠᱟᱭᱛᱮ ᱵᱮᱥᱤ ᱠᱚ ᱧᱮᱞᱧᱟᱢᱚᱜᱼᱟ ᱟᱞᱮ ᱱᱚᱣᱟ ᱫᱷᱟᱨᱮ ᱫᱚ᱾ ᱢᱟᱱᱮ ᱩᱱᱤᱝᱠᱩ ᱩᱱᱠᱩ ᱠᱚ ᱪᱟᱞᱟᱜ ᱜᱮᱭᱟ ᱠᱚ, ᱪᱟᱞᱟᱜ ᱜᱮᱭᱟ ᱠᱚ ᱩᱱᱠᱩ ᱡᱟᱦᱟᱸ ᱨᱮᱜᱮ ᱟᱢ ᱚᱱᱟ ᱥᱩᱨ ᱥᱩᱯᱩᱨ ᱨᱮᱱ ᱦᱚᱲ ᱵᱟᱠᱚ ᱵᱟᱲᱟᱭ ᱠᱷᱟᱱ ᱩᱱ ᱫᱚᱥ ᱢᱚᱴᱟ ᱢᱩᱴᱤ ᱫᱚᱥ ᱢᱟᱭᱤᱞ ᱥᱟᱜᱤᱧ ᱨᱮ ᱦᱩᱭᱮᱱ ᱟᱨ ᱯᱚᱧᱪᱟᱥ ᱢᱟᱭᱤᱞ ᱥᱟᱺᱜᱤᱧ ᱨᱮ ᱦᱩᱭᱮᱱ ᱩᱱᱠᱩ ᱫᱚ ᱠᱷᱚᱵᱚᱨ ᱧᱟᱢᱟᱠᱚ᱾ ᱩᱱᱠᱩ ᱠᱚ ᱧᱟᱢ ᱜᱮᱭᱟ ᱟᱨ ᱩᱱᱠᱩ ᱠᱚ ᱪᱟᱞᱟᱜ ᱜᱮᱭᱟ ᱚᱸᱰᱮ ᱦᱚᱸ, ᱪᱟᱞᱟᱜ ᱜᱮᱭᱟ ᱠᱚ᱾ ᱚᱸᱰᱮ ᱠᱚ ᱪᱟᱞᱟᱜ ᱜᱮᱭᱟ᱾ ᱟᱫᱚ ᱱᱩᱜᱩ ᱱᱩᱠᱩ ᱠᱚ ᱚᱠᱟ ᱞᱮᱠᱟ ᱠᱟᱛᱮ ᱱᱩᱠᱩ ᱴᱮᱠᱟᱣ ᱫᱟᱨᱟᱢ ᱠᱚᱣᱟ᱾ᱱᱩᱠᱩ ᱚᱱᱟ ᱜᱮ ᱚᱠᱟᱭ ᱦᱚᱸ ᱵᱟᱠᱚ ᱵᱩᱡᱷᱟᱹᱣ ᱫᱟᱲᱮᱜ
ᱟᱫᱚ ᱪᱮᱫ ᱪᱤᱠᱟᱹᱣ ᱠᱟᱱᱟ᱾ ᱞᱟᱦᱟ ᱛᱮ ᱥᱮᱫᱟᱭ ᱟᱞᱮ ᱡᱚᱠᱷᱚᱱ ᱟᱞᱮ ᱞᱮ ᱫᱟᱲᱟᱱ ᱠᱟᱱ ᱛᱟᱦᱮᱱᱟ ᱢᱚᱱᱮ ᱠᱟᱜ ᱢᱮ᱾
ᱦᱮᱸ᱾
ᱞᱟᱦᱟ ᱧᱚᱜ ᱟᱨᱠᱤ ᱟᱫᱚ ᱩᱱ ᱡᱚᱠᱚᱱ ᱫᱚ ᱫᱟᱠᱟ ᱫᱚ ᱟᱞᱮ ᱫᱚ ᱵᱟᱞᱮ ᱡᱚᱢᱮᱫ ᱠᱟᱱ ᱛᱟᱦᱮᱱᱟ᱾ ᱚᱠᱟ ᱦᱤᱞᱳᱜ ᱞᱩᱝᱛᱤ ᱵᱟᱨᱭᱮᱛ ᱠᱚ ᱦᱤᱡᱩᱜ-ᱟ᱾ ᱵᱷᱚᱡᱽ ᱫᱟᱠᱟ ᱦᱩᱭᱩᱜ-ᱟ ᱩᱱ ᱦᱤᱞᱳᱜ ᱠᱤᱱᱛᱩ ᱵᱟᱞᱮ ᱡᱚᱢᱮᱫ ᱠᱟᱱ ᱛᱟᱦᱮᱱᱟ ᱫᱟᱠᱟ ᱫᱚ ᱟᱞᱮ᱾ ᱩᱱ ᱦᱤᱞᱳᱜ ᱦᱚᱸ ᱪᱟᱞᱟᱣ ᱠᱟᱛᱮ ᱞᱮ ᱨᱟᱹᱥᱠᱟᱹᱭ-ᱟ ᱛᱩᱢᱫᱟᱜ ᱴᱟᱢᱟᱠ ᱨᱮᱜᱮ ᱨᱟᱹᱥ ᱞᱟᱹᱭ ᱟᱞᱮ ᱢᱮᱱᱠᱷᱟᱱ ᱵᱟᱞᱮ ᱡᱚᱢᱮᱫ ᱠᱟᱱ ᱛᱟᱦᱮᱱᱟ ᱾ᱟᱨ ᱱᱮᱛᱟᱨ ᱫᱚ ᱪᱮᱫ ᱪᱮᱠᱟᱣ ᱠᱟᱱᱟ ᱱᱮᱛᱟᱨ ᱫᱚ ᱵᱟᱯᱞᱟ ᱚᱲᱟᱜ ᱠᱚᱨᱮ ᱰᱤᱡᱮ ᱠᱚ ᱟᱹᱜᱩᱭ ᱫᱟ᱾ ᱫᱚᱝ ᱥᱚᱜᱚᱭ ᱫᱚ ᱵᱟᱹᱱᱩᱜ-ᱟ᱾ ᱠᱚᱲᱟ ᱜᱤᱫᱽᱨᱟᱹᱣᱟᱜ ᱛᱩᱢᱫᱟᱜ ᱪᱮᱴᱟᱜ ᱛᱩᱢᱫᱟᱜ ᱨᱩ ᱟᱨ ᱠᱩᱲᱤ ᱜᱤᱫᱽᱨᱟᱹᱣᱟᱜ ᱥᱤᱨᱤᱧ ᱚᱱᱟ ᱫᱚ ᱵᱟᱯ ᱵᱟᱯᱞᱟ ᱚᱲᱟᱜ ᱨᱮᱫᱚ ᱵᱟᱹᱱᱩᱜ-ᱟ ᱱᱤᱛᱳᱜ ᱫᱚ᱾ᱟᱫᱚ ᱱᱤᱛᱳᱜ ᱫᱚ ᱦᱟᱱᱮ ᱵᱟᱯᱞᱟ ᱚᱲᱟᱜ ᱯᱟᱥᱟᱴᱟ ᱦᱟᱱᱮ ᱚᱠᱚᱭ ᱰᱤᱡᱮᱣ ᱠᱟᱜ ᱮ᱾
ᱦᱚᱸ᱾
ᱚᱱᱟ ᱰᱤᱡᱮ ᱨᱮᱜᱮ ᱠᱚ ᱮᱱᱮᱡᱚᱜ ᱠᱟᱱᱟ᱾ ᱦᱟᱱᱤ ᱚᱠᱚᱭ ᱞᱩᱝᱛᱤ ᱵᱟᱨᱮ ᱦᱮᱡ ᱟᱠᱟᱱ ᱞᱩᱝᱛᱤ ᱵᱟᱨᱮᱛ ᱠᱩ ᱟᱨ ᱠᱚᱲᱟ ᱚᱲᱟᱜ ᱨᱮᱱ ᱠᱩ ᱥᱟᱱᱟᱢ ᱦᱚᱲ ᱚᱱᱟ ᱰᱤᱡᱮ ᱨᱮ ᱟᱨ ᱯᱟᱸᱰᱟ ᱯᱟᱹᱴᱤ ᱠᱩ ᱥᱟᱱᱟᱢ ᱚᱱᱟ ᱰᱤᱡᱮ ᱨᱮᱠᱚ ᱫᱚᱱ ᱧᱟᱯ ᱟᱢ ᱠᱚᱜ ᱠᱟᱱᱟ ᱡᱚᱛᱚ ᱢᱮᱱ ᱠᱷᱟᱡ ᱫᱚ ᱠᱚ ᱦᱟᱱᱮ ᱵᱟᱯ ᱵᱟᱯᱞᱟ ᱚᱲᱟᱜ ᱫᱟᱠᱟ ᱡᱚᱢ ᱠᱚ ᱪᱟᱞᱟᱜ ᱠᱟᱱᱟ᱾ᱦᱟᱱᱮ ᱚᱠᱟ ᱥᱮᱫ ᱨᱮᱠᱚ ᱯᱮᱱᱰᱟᱞ ᱟᱠᱟᱫ ᱚᱠᱟ ᱥᱮᱫ ᱨᱮᱠᱚ ᱡᱚᱢ ᱪᱚᱭᱮᱫ᱾ ᱚᱱᱛᱮ ᱨᱮᱠᱚ ᱡᱚ, ᱡᱚᱢᱚᱜ ᱰᱷᱚᱞᱚᱜ ᱠᱟᱱᱟ᱾
ᱟᱫᱚ ᱪᱮᱫ ᱪᱤᱠᱟᱹᱜ ᱠᱟᱱᱟ ᱱᱤᱛᱳᱜ ᱟᱵᱚᱣᱟᱜ ᱠᱤᱱᱛᱩ ᱵᱟᱹᱭ ᱵᱟᱹᱭᱛᱮ ᱠᱟᱞᱪᱟᱨ ᱦᱚᱸ, ᱠᱤᱱᱛᱩ ᱟᱫᱚᱜ ᱠᱟᱱ ᱛᱟᱵᱚᱱᱟ ᱞᱟᱹᱭ ᱞᱮᱠᱷᱟᱡ ᱫᱚ ᱪᱮᱫ ᱦᱩᱭᱩᱜ-ᱟ᱾
ᱠᱟᱱᱟ ᱦᱳᱭ᱾
ᱥᱚᱝᱜᱚᱴᱷᱚᱱ ᱡᱮᱨᱚᱠᱚᱢ ᱥᱟᱸᱜᱮ ᱟᱠᱟᱱ ᱛᱟᱵᱚᱱᱟ ᱞᱟᱹᱭ ᱞᱮᱠᱷᱟᱡ ᱫᱚ ᱪᱮᱫ ᱥᱚᱝᱜᱚᱴᱷᱚᱱ ᱡᱮ ᱞᱮᱠᱟ ᱥᱟᱸᱜᱮᱣ ᱠᱟᱱᱟ᱾
ᱚ ᱦᱮᱞᱳ ᱦᱮᱞᱳ ᱦᱮᱞᱳ ᱦᱮᱞᱳ